ᱦᱮᱸ ᱜᱚᱝᱠᱮ ᱟᱸᱡᱚᱢᱚᱜ ᱠᱟᱱᱟ?
ᱦᱚᱭ ᱜᱚᱝᱠᱮ ᱟᱸᱡᱚᱢᱚᱜ ᱠᱟᱱ ᱜᱮᱭᱟ ᱟᱹᱰᱤ ᱜᱚᱝᱠᱮ ᱛᱟᱦᱞᱮ ᱟᱞᱤᱧᱟᱸᱜ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱢᱮᱱᱠᱷᱟᱱ ᱟᱨ ᱠᱟᱹᱴᱤᱡ ᱡᱩᱫᱤ ᱡᱳᱨ ᱛᱮᱵᱤᱱ ᱨᱚᱲ ᱠᱮᱭᱟ ᱛᱟᱦᱚᱞᱮ ᱟᱨᱚ ᱠᱟᱹᱴᱤᱡ ᱯᱩᱥᱴᱟᱹ ᱥᱟᱺᱦᱤᱡ ᱟᱸᱡᱚᱢ ᱠᱚᱜ-ᱟ ᱾
ᱦᱚᱭ ᱦᱚᱭ ᱩᱢ ᱜᱚᱝᱠᱮ ᱛᱟᱦᱚᱞᱮ ᱪᱤᱫ ᱠᱚᱵᱮᱱ ᱪᱤᱠᱟᱹ ᱵᱟᱲᱟᱭᱮᱫᱟ ᱫᱟᱠᱟ ᱠᱚ ᱡᱚᱢ ᱵᱟᱲᱟ ᱦᱩᱭᱱᱟ ᱾
ᱦᱮᱸ ᱜᱚᱢᱠᱮ ᱱᱚᱜ-ᱚᱭ ᱫᱟᱠᱟ ᱠᱚᱫᱚ ᱮᱱᱟᱝ ᱨᱮᱜᱮ ᱡᱚᱢ ᱵᱟᱲᱟ ᱦᱩᱭ ᱠᱟᱱᱟ ᱾ ᱱᱤᱛᱩᱜ ᱟᱫᱚ ᱮ ᱛᱩᱯᱩ ᱠᱩ ᱪᱟᱞᱟᱣ ᱵᱟᱲᱟ ᱦᱩᱭᱩᱜ-ᱟ ᱾ ᱛᱩᱯᱩ ᱥᱟᱯᱟ ᱦᱩᱭᱩᱜ-ᱟ ᱦᱮᱸ ᱥᱮ ᱵᱟᱝᱟ ᱾ ᱚᱠᱛᱚ ᱠᱚᱦᱚᱸ ᱟᱢᱫᱟ ᱵᱟᱡᱟᱣ ᱯᱟᱨᱚᱢᱚᱜ ᱠᱟᱱᱟ ᱛᱚ ᱛᱩᱯᱩ ᱥᱟᱯᱷᱟ ᱠᱟᱛᱮ ᱠᱟᱹᱴᱤᱡ ᱪᱷᱤᱢ-ᱪᱷᱟᱢ ᱵᱩᱡᱷᱟᱹᱜ-ᱟ ᱮᱱᱮᱠᱷᱟᱱ᱾
ᱦᱚᱭ ᱦᱚᱭ ᱦᱚᱭ ᱟᱪᱪᱷᱟ ᱜᱚᱝᱠᱮ ᱟᱹᱞᱤᱧ ᱦᱚᱸ ᱦᱟᱸᱜ ᱡᱚᱢ ᱵᱟᱲᱟ ᱫᱚ ᱦᱩᱭ ᱵᱟᱲᱟᱣ ᱠᱟᱱᱟ ᱟᱫᱚ ᱱᱤᱛᱚᱜ ᱫᱚ ᱦᱟᱸᱜ ᱪᱮᱫ ᱦᱚᱸ ᱵᱟᱞᱤᱧ ᱪᱤᱠᱟᱹᱭᱮᱫᱟ ᱦᱟᱸᱜ ᱛᱚ ᱚᱱᱟᱜᱮ ᱦᱟᱴ ᱛᱮᱦᱮᱧ ᱢᱮᱱᱟᱜ ᱛᱟᱞᱮᱭᱟ ᱛᱚ ᱟᱫᱚ ᱦᱟᱴ ᱥᱮᱫ ᱞᱤᱧ ᱪᱟᱞᱟᱜ ᱞᱤᱧ ᱞᱟᱹᱭ ᱫᱟ ᱦᱟᱸᱜ ᱾ ᱡᱩᱫᱤ ᱡᱤᱞ ᱫᱟᱢ ᱠᱚ ᱡᱩᱫᱤ ᱠᱚᱢ ᱵᱟᱲᱟ ᱞᱮᱱᱠᱷᱟᱱ ᱦᱟᱸᱜ ᱞᱤᱧ ᱟᱹᱜᱩ ᱜᱚᱫ ᱜᱮᱭᱟ ᱛᱚ ᱮᱢᱱᱤ ᱛᱮᱜᱮ ᱤᱧᱟᱸᱜ ᱯᱨᱟᱭ ᱱᱮᱜ ᱱᱮᱛᱟᱨ ᱫᱤᱱ ᱫᱚ ᱠᱚᱢᱚᱜ ᱜᱮᱭᱟ ᱢᱟᱡᱷᱮ ᱢᱚᱫᱽᱫᱷᱮ ᱱᱚᱝᱠᱟ ᱦᱚᱲ ᱠᱚ ᱵᱟᱠᱚ ᱪᱟᱞᱟᱜ ᱮ ᱦᱟᱸᱜ ᱟᱨ ᱟᱫᱷᱤᱠ ᱥᱚᱢᱚᱭ ᱫᱚ ᱦᱟᱸᱜ ᱟᱪᱠᱟ ᱠᱚ ᱪᱟᱞᱟᱣᱜᱚᱫ ᱮᱱᱜᱮ ᱩᱱ ᱫᱚ ᱦᱟᱸᱜ ᱫᱟᱢ ᱛᱟᱦᱮᱱ ᱜᱮᱭᱟ ᱦᱟᱸᱜ ᱾
ᱦᱚᱭ ᱟᱫᱚ ᱚᱱᱠᱟ ᱜᱮᱛᱚ ᱦᱟᱴ ᱫᱚ ᱚᱱᱠᱟ ᱜᱮᱛᱚ ᱦᱮᱸ ᱥᱮ ᱵᱟᱝ᱾ ᱦᱮᱸ ᱦᱟᱴ ᱫᱚ ᱦᱩᱭᱩᱜ ᱜᱮᱭᱟ ᱥᱩᱨ ᱥᱩᱯᱩᱨ ᱠᱚᱨᱮ ᱜᱮ ᱦᱩᱭᱩᱜ ᱜᱮᱭᱟ ᱢᱮᱱᱠᱷᱟᱱ ᱫᱚᱢᱮ ᱥᱩᱨ ᱦᱚᱸ ᱵᱟᱝ ᱫᱚᱢᱮ ᱥᱟᱺᱜᱤᱧ ᱦᱚᱸ ᱵᱟᱝ ᱾ ᱟᱨᱠᱤ ᱟᱨ ᱟᱹᱛᱩ ᱠᱚᱨᱮ ᱟᱛᱩ ᱨᱮᱜᱮ ᱢᱤᱫᱴᱮᱱ ᱦᱟᱴ ᱦᱩᱭᱩᱜ ᱛᱟᱞᱮᱭᱟ ᱚᱱᱟ ᱫᱚ ᱥᱚᱱᱤᱵᱟᱨ ᱨᱮ ᱦᱩᱭᱩᱜ ᱛᱟᱞᱮ ᱜᱮᱭᱟ ᱾ ᱛᱚ ᱚᱱᱟ ᱫᱚ ᱥᱩᱫᱩ ᱟᱱᱟᱡᱽ ᱞᱮᱠᱟ ᱜᱮᱠᱚ ᱟᱹᱜᱩᱭᱟ ᱟᱨ ᱪᱮᱫ ᱦᱚᱸ ᱚᱱᱠᱟ ᱫᱚ ᱵᱟᱝ ᱠᱚ ᱟᱹᱜᱩᱭ ᱜᱮᱭᱟ ᱮᱴᱟᱜ ᱠᱚᱫᱚ ᱾ ᱢᱟᱨᱟᱝ ᱦᱟᱴ ᱫᱚ ᱦᱟᱱᱮ ᱤᱭᱟᱹ ᱥᱚᱢᱚᱭ ᱦᱩᱭᱩᱜ ᱛᱟᱞᱮᱭᱟ ᱚᱱᱮᱼᱼ ᱛᱤᱦᱤᱧ ᱜᱤ ᱢᱮᱱᱟᱜ ᱛᱟᱞᱮᱭᱟ ᱢᱮᱱᱠᱷᱟᱱ ᱚᱱᱟ ᱫᱚ ᱠᱟᱹᱴᱤᱡ ᱥᱟᱸᱜᱤᱧ ᱧᱚᱜ ᱨᱮ ᱥᱟᱦᱟ ᱧᱚᱜ ᱠᱟᱛᱮᱜ᱾
ᱦᱳᱭ ᱦᱳᱭ ᱟᱞᱮ ᱥᱮᱫ ᱫᱚ ᱚᱱᱠᱟ ᱥᱚᱯᱛᱟᱦᱚ ᱨᱮ ᱦᱟᱸᱜ ᱵᱟᱨ ᱫᱤᱱ ᱞᱮ ᱦᱟᱴᱚᱜ-ᱟ ᱦᱟᱸᱜ᱾ ᱢᱮᱫᱴᱮᱱ ᱫᱚ ᱵᱟᱝ ᱢᱟ ᱠᱩᱭᱞᱟᱹᱯᱟᱞ ᱟᱨ ᱢᱤᱫᱴᱮᱱ ᱫᱚ ᱦᱟᱸᱜ ᱵᱟᱸᱫᱷᱣᱟᱱ ᱨᱮ ᱛᱚ ᱠᱩᱭᱞᱟᱹᱯᱟᱞ ᱨᱮ ᱫᱚ ᱦᱟᱸᱜᱼᱼ ᱡᱟᱦᱟᱸ ᱜᱮᱢ ᱠᱤᱨᱤᱧᱟ ᱥᱮ ᱡᱤᱞ ᱦᱟᱹᱠᱩ ᱜᱮᱢ ᱞᱟᱹᱭᱟ ᱡᱚᱛᱚ ᱨᱚᱠᱚᱢ ᱜᱮ ᱡᱤᱱᱤᱥᱼᱼ ᱧᱟᱢᱚᱜᱼᱟ ᱚᱸᱰᱮ ᱫᱚ᱾ ᱥᱮ ᱚᱝᱠᱟ ᱵᱟᱦᱟ ᱯᱚᱨᱚᱵᱽ ᱨᱮ ᱥᱟᱲᱤ ᱠᱚ ᱥᱮ ᱦᱟᱴᱟᱜ ᱠᱚᱸᱦᱚᱸ ᱞᱟᱜᱟᱜ-ᱟ ᱡᱚᱛᱚ ᱠᱚᱜᱮᱼᱼ ᱠᱤᱨᱤᱧ ᱛᱮ ᱧᱟᱢᱚᱜ ᱜᱮᱭᱟ ᱚᱱᱠᱟ ᱡᱤᱞ ᱫᱟᱢ ᱠᱚ ᱦᱚᱸ ᱢᱟᱡᱷᱮ ᱢᱟᱡᱷᱮ ᱫᱚ ᱠᱚᱢ ᱜᱚᱫᱚᱜ ᱜᱮᱭᱟ ᱦᱟᱸᱜ ᱾
ᱦᱟᱸ ᱦᱟᱸ ᱦᱟᱸ᱾
ᱛᱟᱦᱚᱞᱮ ᱜᱚᱝᱠᱮ ᱟᱯᱮᱭᱟᱜ ᱦᱟᱴ ᱠᱚᱨᱮ ᱫᱚ ᱡᱚᱛᱚ ᱠᱤᱪᱷᱩ ᱜᱮ ᱧᱟᱢᱚᱜ-ᱟ?
ᱵᱟᱝ ᱢᱟᱱᱮ ᱡᱟᱦᱟᱸ ᱠᱟᱹᱴᱤᱡ ᱦᱟᱴ ᱟᱛᱩ ᱨᱮᱱᱟᱜᱼᱼ ᱮᱸᱻ ᱚᱱᱟ ᱨᱮᱫᱚ ᱚᱱᱠᱟ ᱫᱚ ᱞᱟᱹᱭ ᱪᱤᱠᱟ ᱞᱤᱧ ᱞᱟᱹᱭᱟ? ᱚᱱᱠᱟ ᱥᱚᱵᱽᱡᱤ ᱠᱚᱜᱮ ᱧᱟᱢᱚᱜ ᱜᱮᱭᱟ ᱟᱨᱠᱤ᱾ ᱟᱨ ᱡᱤᱞ ᱵᱚᱞᱛᱮ ᱚᱱᱮ ᱵᱚᱭᱞᱚᱨ ᱡᱤᱞ ᱟᱨ ᱚᱱᱟ ᱦᱟᱠᱩ ᱠᱚ ᱟᱹᱜᱩ ᱵᱟᱲᱟᱭ ᱠᱚᱜᱮᱭᱟ ᱠᱚ᱾ ᱮᱸ ᱟᱨ ᱪᱤᱜ ᱜᱮ ᱵᱟᱝ ᱧᱟᱢᱚᱜ-ᱟ ᱟᱨ ᱡᱟᱦᱟᱼᱼ ᱟ ᱤᱭᱟᱹ ᱢᱟᱨᱟᱝ ᱦᱟᱴ ᱠᱟᱱ ᱛᱟᱞᱮᱭᱟ ᱚᱸᱰᱮ ᱫᱚ ᱥᱟᱱᱟᱢᱟᱜ ᱜᱮ ᱧᱟᱢᱚᱜ ᱛᱟᱼᱼ
ᱦᱳᱭ ᱦᱳᱭ ᱵᱟᱠᱷᱟᱱ ᱟᱞᱮ ᱥᱮᱡ ᱦᱚᱸ ᱧᱮᱞᱚᱜ ᱜᱮᱭᱟ ᱠᱟᱴᱤᱡ ᱟᱜ ᱦᱚᱸ ᱦᱟᱴ ᱢᱮᱱᱟᱜ-ᱟ ᱛᱚ ᱠᱟᱴᱤᱡ ᱟᱜ ᱦᱟᱴ ᱫᱚᱼᱼ ᱚᱱᱠᱟ ᱯᱩᱞᱴᱤ ᱡᱤᱞ ᱦᱟᱹᱠᱩ ᱠᱚ ᱜᱮᱢ ᱧᱟᱢ ᱠᱚᱣᱟ ᱛᱟᱨ ᱵᱟᱲᱛᱤ ᱮᱴᱟᱜ ᱠᱤᱪᱷᱩ ᱡᱤᱞ ᱫᱚ ᱵᱟᱢ ᱧᱟᱢᱟ᱾ ᱟᱨ ᱚᱱᱠᱟ ᱠᱩᱭᱞᱟᱹᱯᱟᱞ ᱥᱮ ᱵᱟᱱᱫᱷᱣᱟᱱ ᱦᱟᱴ ᱚᱱᱟ ᱠᱤᱱ ᱨᱮᱫᱚ ᱢᱟᱱᱮ ᱟᱵᱚᱣᱟᱜ ᱡᱮ ᱚᱱᱟ ᱥᱩᱠᱨᱤ ᱡᱤᱞ ᱠᱚ ᱢᱮᱱᱟᱜᱼᱼ ᱛᱟᱵᱚᱱ ᱜᱮᱭᱟ ᱛᱚ ᱚᱱᱟ ᱠᱚᱫᱚ ᱦᱚᱸ ᱟᱨ ᱥᱮ ᱦᱟᱱᱟ ᱟᱨᱚᱻ ᱡᱷᱟᱹᱞ ᱡᱩᱯᱤ ᱵᱟᱞᱟ ᱡᱤᱞ ᱚᱱᱟ ᱦᱚᱸ ᱧᱟᱢ ᱵᱟᱲᱟᱜ ᱜᱮᱭᱟ ᱾
ᱟᱪᱪᱷᱟ ᱟᱪᱪᱷᱟ᱾ ᱛᱚ ᱜᱚᱢᱠᱮ ᱢᱟᱱᱮ ᱼᱼ ᱟᱵᱤᱱ ᱛᱟᱦᱚᱞᱮ ᱦᱟᱴ ᱦᱟᱴ ᱠᱚᱫᱚ ᱵᱤᱱ ᱪᱟᱞᱟᱜ ᱜᱮᱭᱟ ᱦᱮᱸ ᱥᱮ ᱵᱟᱝᱟ?
ᱦᱳᱭ ᱜᱚᱝᱠᱮ ᱪᱟᱞᱟᱣ ᱵᱟ ᱫᱚ ᱦᱟᱴ ᱠᱚᱫᱚ ᱟᱹᱞᱤᱧ ᱜᱮ ᱦᱟᱸᱜ ᱞᱤᱧ ᱦᱟᱴ ᱵᱟᱲᱟ ᱟᱹᱜᱩᱭ ᱜᱮᱭᱟ ᱦᱟᱸᱜ᱾
ᱟᱪᱪᱷᱟ ᱦᱮᱸ ᱥᱮ, ᱛᱚᱻ ᱱᱚᱶᱟ ᱠᱚ ᱠᱟᱢᱤ ᱠᱚᱦᱚᱸ ᱥᱮᱬᱟ ᱞᱟᱠᱛᱤ ᱠᱟᱱ ᱜᱮᱭᱟ ᱦᱮᱸ ᱥᱮ ᱵᱟᱝ ᱟᱵᱚ ᱛᱮᱜᱮ ᱼᱼ ᱥᱟᱱᱟᱢᱟᱜ ᱠᱚ ᱵᱚᱱ ᱪᱤᱠᱟᱹᱭ ᱢᱟ ᱦᱮᱸᱥᱮ᱾ ᱚᱲᱟᱜ ᱦᱚᱲ ᱫᱚ ᱟᱫᱚ ᱱᱤᱛᱩᱜ ᱫᱚ ᱵᱟᱵᱚᱱ ᱩᱫᱥ ᱮ ᱪᱮᱫ ᱠᱟ ᱵᱚᱱ ᱞᱟᱹᱭᱟᱹᱧ ᱡᱮ ᱵᱟᱵᱚᱱ ᱫᱮᱞᱟ ᱠᱚᱼᱼ ᱠᱚᱣᱟ ᱡᱮ ᱪᱚᱞᱚ ᱦᱟᱴ ᱥᱮᱜ ᱪᱚ ᱢᱟᱨᱟᱝ ᱠᱟᱱᱟ ᱵᱚᱱ ᱟᱵᱚ ᱛᱮᱜᱮ ᱟᱵᱚᱣᱟᱜ ᱠᱟᱢᱤ ᱫᱚᱵᱚᱱ ᱵᱩᱡᱷᱟᱹᱣ ᱜᱚᱫᱟ ᱦᱮᱸ ᱥᱮ ᱵᱟᱝᱟ᱾
ᱦᱳᱭ ᱦᱳᱭ ᱦᱳᱭ ᱵᱟ ᱢᱟᱥᱮ ᱵᱟᱵᱟ ᱛᱟᱠᱚ ᱫᱚ ᱞᱟᱦᱟ ᱛᱮᱼᱼ ᱠᱚ ᱪᱟᱞᱟᱣ ᱟᱜᱩ ᱠᱟᱫᱟ ᱟᱫᱚ ᱱᱤᱛᱚᱜ ᱫᱚ ᱦᱟᱸᱜ ᱟᱥᱛᱮ ᱟᱥᱛᱮ ᱛᱮ ᱦᱟᱸᱜ ᱟᱵᱚᱣᱟᱜ ᱪᱮᱛᱟᱱ ᱨᱮᱜᱮ ᱛᱚᱼᱼ ᱚᱱᱟ ᱡᱟᱦᱟᱸ ᱛᱤᱱᱟᱹᱜ ᱟᱺᱜᱤ‌ᱵᱷᱟᱨ ᱜᱚᱜ ᱠᱚ ᱦᱩᱭᱩᱜ ᱛᱟᱵᱚᱱᱟ ᱟᱫᱚ ᱦᱟᱸᱜ ᱟᱥᱛᱮ ᱟᱥᱛᱮ ᱦᱟᱸᱜ ᱼᱼ ᱨᱟᱜ ᱦᱮ ᱨᱟᱠᱟᱵᱚᱜ ᱠᱟᱱ ᱜᱮᱭᱟ ᱦᱟᱸᱜ ᱟᱹᱝᱜᱤᱵᱟᱨ ᱦᱟᱸᱜ ᱟᱫᱚ ᱚᱱᱟᱛᱮ ᱦᱟᱸᱜ ᱦᱟᱴ ᱠᱚᱫᱚ ᱱᱤᱡᱮ ᱜᱮ ᱪᱟᱞᱟᱜ ᱦᱤᱡᱩᱜ ᱦᱩᱭᱩᱜᱼᱼ ᱯᱟᱲᱟᱜ ᱠᱟᱱ ᱜᱮᱭᱟ ᱦᱟᱸᱜ ᱥᱮ ᱱᱤᱡᱮᱨᱟᱜ ᱨᱚᱡᱽᱜᱟᱨ ᱠᱚᱫᱚ ᱦᱟᱸᱜ ᱱᱤᱡᱮ ᱛᱮᱜᱮ ᱠᱚᱨᱟᱣ ᱦᱩᱭᱩᱜ ᱠᱟᱱᱟ ᱦᱟᱸᱜ᱾
ᱦᱮᱸ ᱦᱮᱸ ᱴᱷᱤᱠ ᱵᱤᱱ ᱞᱟᱹᱭ ᱠᱟᱫᱟ᱾ ᱛᱚ ᱜᱚᱢᱠᱮ ᱚᱱᱮ ᱞᱤᱧ ᱞᱟᱹᱭ ᱫᱟ ᱡᱮ ᱟᱹᱵᱤᱱ ᱱᱚᱜ-ᱚᱭ ᱦᱟᱴ ᱠᱩᱵᱤᱱ ᱪᱟᱞᱟᱜ ᱠᱟᱱᱟ ᱦᱮᱸᱥᱮ ᱵᱟᱝ ᱟᱱᱟᱡᱽᱼᱼ ᱠᱚ ᱵᱤᱱ ᱠᱤᱨᱤᱧ ᱫᱟ ᱦᱮᱸ ᱥᱮ᱾ ᱛᱚ ᱟᱵᱤᱱ ᱟᱱᱟ ᱢᱤᱫᱴᱮᱱ ᱵᱟᱨᱭᱟ ᱟᱱᱟᱡᱽ ᱠᱚᱦᱚᱸ ᱵᱟᱹᱵᱤᱱ ᱨᱚᱦᱚᱭ ᱠᱟᱫᱟ ᱚᱲᱟᱜ ᱨᱮ?
ᱦᱳᱭ ᱜᱚᱝᱠᱮ ᱚᱱᱠᱟ ᱫᱚ ᱦᱟᱸᱜ ᱨᱚᱦᱚᱭ ᱠᱚᱫᱚ ᱢᱮᱱᱟᱜ ᱜᱮᱭᱟ᱾ ᱡᱚᱢ ᱚᱲᱟᱜ ᱡᱚᱢ ᱥᱩᱢᱩᱝ ᱫᱚ ᱦᱟᱸᱜ ᱟᱫᱚ ᱦᱟᱴ ᱵᱟᱠᱷᱨᱟ ᱫᱚ ᱟᱞᱮ ᱫᱚ ᱱᱚᱜ-ᱚ ᱱᱚᱣᱟ ᱡᱤᱞ ᱠᱚᱜᱮ ᱞᱮ ᱟᱹᱜᱩᱭᱟ ᱦᱟᱴ ᱼᱼ ᱠᱷᱚᱱ ᱫᱚ ᱦᱟᱸᱜ ᱚᱱᱠᱟ ᱮᱴᱟᱜᱟᱜ ᱠᱚᱫᱚ ᱦᱟᱸᱜ ᱵᱟᱞᱮ ᱟᱜᱩ ᱞᱟᱹᱜᱤᱫᱚᱜ ᱜᱮᱭᱟ ᱟᱨ ᱦᱚᱭᱛᱳ ᱡᱩᱫᱤᱼᱼ ᱯᱚᱨᱚᱵᱽ ᱠᱚ ᱦᱩᱭᱮᱱ ᱛᱟᱵᱚᱱᱟ ᱩᱱᱫᱚ ᱦᱟᱸᱜ ᱯᱨᱟᱭᱼᱼ ᱯᱮᱲᱟ ᱠᱚ ᱥᱟᱸᱜᱮ ᱜᱮ ᱠᱚ ᱛᱟᱦᱮᱱ ᱛᱟᱵᱚᱱᱟ ᱛᱚ ᱦᱟᱸᱜ ᱛᱟᱦᱮᱞᱮ ᱩᱱ ᱜᱷᱟᱹᱲᱤᱡ ᱫᱚ ᱡᱩᱫᱤ ᱦᱳᱭᱛᱳ ᱞᱩᱜᱽᱲᱤᱡ ᱵᱟᱲᱟ ᱫᱟᱲᱮᱼᱼ ᱟᱜᱩᱭ ᱠᱷᱟᱡ ᱵᱚᱱ ᱩᱱ ᱦᱟᱸᱜ ᱠᱤᱨᱤᱧ ᱫᱚ ᱦᱟᱸᱜᱼᱼ ᱪᱟᱞᱟᱣ ᱵᱟᱲᱟᱜ ᱜᱮᱞᱮ ᱦᱟᱴ ᱠᱚᱨᱮ ᱦᱟᱸᱜ, ᱠᱷᱟᱱ ᱱᱟᱼᱼ ᱥᱚᱵᱽᱡᱤ ᱠᱚᱫᱚ ᱦᱟᱸᱜ ᱚᱲᱟᱜ ᱠᱚᱨᱮ ᱜᱮ ᱦᱮᱱᱟᱜ ᱛᱟᱞᱮᱭᱟ᱾
ᱟᱪᱪᱷᱟ ᱟᱪᱪᱷᱟ ᱾ ᱢᱟᱱᱮ ᱯᱮᱲᱟ ᱠᱚ ᱡᱚᱠᱷᱚᱱ ᱠᱚ ᱦᱤᱡᱩᱜ-ᱟ ᱡᱟᱹᱥᱛᱤ ᱧᱚᱜ ᱩᱱ ᱥᱩᱢᱟᱹᱭ ᱜᱮ ᱟᱫᱚ ᱦᱟᱴ ᱠᱚᱫᱚ ᱪᱟᱞᱟᱣ ᱵᱟᱲᱟ ᱦᱩᱭᱩᱜ ᱜᱮᱭᱟ ᱢᱟᱨᱟᱝ ᱦᱟᱴ ᱠᱚᱫᱚ ᱦᱮᱸ ᱥᱮ᱾ ᱼᱼ
ᱦᱳᱭ ᱦᱳᱭ᱾
ᱟᱪᱪᱷᱟ᱾
ᱟᱪᱪᱷᱟ ᱜᱚᱝᱠᱮ ᱟᱞᱮ ᱥᱮᱫ ᱢᱟ ᱦᱟᱸᱜ ᱯᱷᱟᱹᱜᱩᱱ ᱵᱚᱸᱜᱟ ᱥᱮᱼᱼ ᱱᱚᱜᱼᱚᱭ ᱦᱟᱸᱜ ᱪᱟᱥ ᱠᱟᱹᱢᱤ ᱨᱟᱠᱟᱵ ᱵᱟᱲᱟ ᱯᱚᱨᱮ ᱠᱤᱪᱷᱩ ᱫᱤᱱ ᱯᱚᱨ ᱦᱟᱸᱜ ᱵᱟᱦᱟ ᱵᱟᱲᱟᱜ ᱜᱮᱭᱟᱞᱮᱼᱼ ᱛᱚ ᱜᱚᱝᱠᱮ ᱟᱯᱮ ᱥᱮᱫ ᱫᱚ ᱚᱱᱟ ᱵᱟᱦᱟ ᱠᱚᱫᱚ ᱦᱩᱭ ᱵᱟᱲᱟᱜ ᱜᱮᱭᱟ ᱥᱮ ᱵᱟᱝ?
ᱦᱮᱸ ᱚᱱᱮ ᱯᱷᱟᱹᱜᱩᱱ ᱵᱚᱸᱜᱟ ᱜᱮ ᱦᱩᱭᱩᱜ ᱛᱟᱞᱮᱭᱟ ᱟᱞᱮᱭᱟᱜ ᱦᱚᱸ ᱵᱟᱦᱟ ᱠᱚᱫᱚ᱾ ᱼᱼ
ᱟᱪᱪᱷᱟ ᱜᱚᱝᱠᱮ ᱟᱭᱢᱟ ᱡᱟᱭᱜᱟ ᱨᱮ ᱧᱮᱞ ᱟᱠᱟᱱᱟ ᱵᱟᱝᱢᱟ ᱵᱟᱦᱟ ᱠᱚᱦᱚᱸᱼᱼ ᱱᱮᱰᱟ ᱵᱟᱦᱟᱜ ᱟᱠᱚ ᱦᱚᱭᱛᱚᱠᱚ ᱟᱛᱳ ᱥᱳᱞᱚ ᱟᱱᱟ ᱠᱚᱛᱮ ᱠᱚ ᱫᱤᱱ ᱵᱟᱲᱟ ᱠᱮᱫᱟ ᱟᱵᱚ ᱫᱚᱼᱼ ᱱᱚᱣᱟ ᱯᱩᱨᱱᱤᱢᱟ ᱢᱩᱞᱩᱠ ᱢᱟᱦᱟᱸ ᱨᱮᱵᱚᱱ ᱵᱟᱦᱟᱜ-ᱟ, ᱟᱨᱼᱼ
ᱦᱳᱭ᱾ ᱜᱚᱝᱠᱮ‌ ᱟᱸᱡᱚᱢᱚᱜ ᱠᱟᱱᱟ?
ᱵᱟᱦᱟᱜ ᱜᱮᱭᱟᱼᱼ
ᱦᱮᱸ ᱜᱚᱢᱠᱮ ᱟᱸᱡᱚᱢ ᱧᱟᱢ ᱮᱫᱟ ᱵᱤᱱ?
ᱦᱮᱸᱼᱼ
ᱜᱚᱝᱠᱮ ᱟᱸᱡᱚᱢᱚᱜ ᱠᱟᱱᱟ ᱛᱚ ᱟᱞᱤᱧᱟᱜ ᱨᱚᱲ ᱠᱚ? ᱦᱮᱸᱼᱼ ᱠᱟᱹᱴᱤᱡ ᱟᱹᱞᱤᱧ ᱵᱟᱹᱞᱤᱧ ᱟᱸᱡᱚᱢ ᱴᱷᱤᱠᱟᱹ ᱞᱮᱫᱟ ᱟᱨ ᱢᱤᱫ ᱫᱷᱟᱣ ᱚᱱᱟ ᱠᱟᱛᱷᱟ ᱡᱩᱫᱤᱵᱤᱱ ᱞᱟᱹᱭ ᱨᱩᱣᱟᱹᱲ ᱠᱟᱭᱟ ᱠᱟᱹᱴᱤᱡ ᱵᱷᱟᱹᱜᱮ ᱠᱚᱜᱼᱟ᱾
ᱟᱪᱪᱷᱟ ᱟᱪᱪᱷᱟ ᱞᱟᱹᱭ ᱮᱫᱟ ᱞᱤᱧ ᱵᱟᱦᱟ ᱢᱟ ᱟᱵᱚ ᱢᱟᱼᱼ ᱟᱭᱢᱟ ᱟᱭᱢᱟ ᱴᱚᱴᱷᱟ ᱫᱚ ᱟᱭᱢᱟ ᱢᱟᱱᱮ ᱟᱞᱟᱫᱟ ᱟᱞᱟᱫᱟ ᱜᱮᱵᱚᱱ ᱵᱟᱦᱟᱜᱼᱟ ᱛᱚ ᱦᱚᱭᱛᱳ ᱟᱞᱮᱼᱼ ᱯᱩᱱᱩᱨᱱᱤᱢᱟ ᱨᱮᱞᱮ ᱵᱟᱦᱟᱭᱱᱟ ᱟᱫᱷᱮᱠ ᱠᱚᱫᱚ ᱠᱚ ᱞᱟᱹᱭᱟ ᱚᱠᱟᱴᱟᱜ ᱢᱩᱞᱩᱠ ᱯᱩᱨᱱᱤᱢᱟ ᱚᱱᱟᱴᱟᱜ ᱦᱚᱭᱛᱚ ᱟᱫᱷᱮᱠ ᱠᱚ ᱫᱚ ᱱᱮᱰᱟ ᱼᱼ ᱟᱫᱷᱮᱠ ᱠᱚᱫᱚ ᱯᱟᱹᱧᱡᱤ ᱯᱩᱛᱷᱤ ᱠᱚᱛᱮ ᱠᱚ ᱵᱟᱦᱟᱜ ᱛᱟᱵᱚᱱ ᱜᱮᱭᱟ᱾ ᱟᱭᱢᱟ ᱟᱭᱢᱟ ᱡᱟᱭᱜᱟᱨᱮ ᱧᱮᱞ ᱠᱟᱱᱟ ᱵᱷᱤᱱᱟᱹ ᱵᱷᱤᱱᱟᱹ ᱠᱚ ᱵᱟᱦᱟᱜᱼᱟ᱾ ᱛᱚ ᱜᱚᱝᱠᱮ ᱟᱯᱮᱥᱮᱫ ᱫᱚ ᱚᱠᱟᱴᱟᱜ ᱵᱟᱦᱟᱼᱼ ᱚᱠᱟᱴᱟᱜ ᱛᱮᱯᱮ ᱵᱟᱦᱟᱜ ᱜᱮᱭᱟ?
ᱟᱞᱮᱫᱚ ᱚᱱᱮ ᱪᱮᱫ ᱠᱚ ᱞᱟᱹᱭᱟ ᱯᱩᱨᱱᱤᱢᱟ ᱵᱟᱝ ᱦᱩᱭᱩᱜ ᱜᱮᱭᱟᱼᱼ
ᱦᱳᱭ ᱦᱳᱭ᱾
ᱟᱞᱮ ᱫᱚ ᱚᱱᱟ ᱯᱩᱨᱱᱤᱢᱟ ᱥᱚᱢᱚᱭ ᱜᱮᱞᱮ ᱵᱟᱦᱟᱜ ᱜᱮᱭᱟ᱾
ᱟᱪᱪᱷᱟ ᱟᱪᱪᱷᱟ᱾
ᱟᱫᱚ ᱡᱟᱭᱡᱩᱜᱽ ᱜᱮ ᱚᱱᱮ ᱯᱟᱹᱦᱤᱞ ᱠᱷᱚᱱ ᱜᱮ᱾
ᱦᱮᱸ᱾
ᱯᱨᱚᱛᱤ ᱢᱟᱱᱮᱼᱼ ᱯᱨᱚᱛᱤ ᱥᱮᱨᱢᱟ ᱨᱮᱜᱮ ᱚᱱᱟ ᱥᱚᱢᱚᱭ ᱜᱮ ᱟᱞᱮᱭᱟᱜ ᱫᱚ ᱵᱟᱦᱟ ᱨᱮᱭᱟᱜ ᱫᱚ ᱚᱠᱛᱚ ᱠᱟᱱ ᱛᱟᱞᱮᱭᱟ᱾ ᱟᱫᱚ ᱵᱟᱝ ᱦᱟᱱᱛᱮ ᱱᱟᱛᱮ ᱵᱟᱲᱟᱜ ᱛᱟᱞᱮᱭᱟ ᱥᱚᱢᱚᱭ ᱠᱚᱫᱚ᱾
ᱦᱳᱭ ᱦᱳᱭ᱾
ᱛᱚ ᱜᱚᱢᱠᱮ ᱱᱚᱜᱼᱚᱭ ᱛᱚ ᱱᱚᱣᱟ ᱫᱚ ᱪᱮᱫ ᱟᱥᱟᱲ ᱵᱚᱸᱜᱟ ᱪᱟᱞᱟᱜ ᱠᱟᱱᱟ ᱥᱮᱼᱼ
ᱦᱩᱸ ᱟᱥᱟᱲ ᱥᱨᱟᱵᱚᱱᱼᱼ
ᱦᱳᱭ ᱟᱯᱮ ᱟᱹᱥᱟᱹᱲᱤᱭᱟᱹ ᱦᱩᱭᱮᱱ ᱛᱟᱯᱮᱭᱟ ᱥᱮ ᱵᱟᱝ?
ᱦᱳᱭ ᱜᱚᱢᱠᱮ ᱦᱳᱭ ᱫᱚ ᱦᱟᱸᱜᱼᱼ ᱟᱹᱞᱤᱧ ᱦᱩᱭ ᱫᱚ ᱦᱩᱭ ᱠᱟᱱᱟᱱ ᱛᱟᱞᱮᱭᱟ᱾ ᱠᱟᱨᱚᱱ ᱚᱱᱟ ᱵᱟᱝᱠᱚ ᱡᱚᱢ ᱞᱮᱠᱷᱟᱱ ᱦᱟᱸᱜ ᱠᱚ ᱞᱟᱹᱭᱟᱼᱼ ᱨᱚᱦᱚᱭ ᱠᱚᱦᱟᱸᱜ ᱵᱟᱝ ᱜᱟᱱᱚᱜᱼᱟ ᱟᱫᱚ ᱚᱱᱟ ᱠᱚᱫᱚ ᱚᱱᱟ ᱼᱼ ᱪᱟᱲ ᱢᱟᱲ ᱜᱮᱞᱮ ᱯᱟᱨᱚᱢ ᱵᱟᱲᱟ ᱜᱚᱫ ᱟᱠᱟᱫᱟ ᱦᱟᱸᱜᱼᱼ ᱠᱚᱨᱮ ᱠᱷᱚᱱ ᱦᱟᱜ ᱠᱟᱹᱢᱤ ᱠᱚᱞᱮ ᱟᱬᱜᱚ ᱠᱟᱱᱟ᱾
ᱟᱪᱪᱷᱟ ᱟᱪᱷᱟ ᱟᱪᱪᱷᱟ᱾
ᱵᱟᱝᱢᱟ ᱥᱮᱫᱟᱭ ᱦᱟᱯᱲᱟᱢ ᱠᱚ ᱞᱟᱹᱭᱟ ᱚᱱᱟ ᱟᱹᱥᱟᱹᱲᱤ ᱠᱚ ᱵᱟᱠᱚ ᱡᱚᱢ ᱞᱮᱠᱷᱟᱡ ᱦᱟᱜ ᱨᱚᱦᱚᱭ ᱠᱚᱫᱚ ᱦᱟᱸᱜ ᱵᱟᱠᱚ ᱫᱷᱩᱨᱟᱹᱜ ᱜᱮᱭᱟ᱾
ᱦᱩᱸ ᱦᱩᱸ ᱦᱩᱸ᱾
ᱟᱫᱚ ᱚᱱᱟᱛᱮ ᱚᱱᱟ ᱠᱚᱫᱚ ᱠᱟᱹᱢᱤ ᱵᱟᱲᱟ ᱪᱩᱠᱟᱹᱣ ᱵᱟᱲᱟ ᱠᱟᱛᱮᱜ ᱜᱮ ᱦᱟᱸᱜ ᱨᱚᱦᱚᱭ ᱠᱚᱫᱚᱞᱮ ᱫᱷᱩᱨᱟᱹᱣ ᱜᱚᱫ ᱟᱠᱟᱱᱟ ᱦᱟᱸᱜ᱾
ᱟᱪᱪᱷᱟ ᱟᱞᱮ ᱦᱚᱸᱞᱮ ᱡᱚᱢ ᱵᱟᱲᱟ ᱠᱮᱫᱟ ᱱᱚᱜᱚᱭ ᱢᱤᱫ ᱥᱚᱯᱛᱟ ᱥᱚᱯᱛᱟᱦᱚ ᱦᱚᱸ ᱦᱩᱭᱱᱟ ᱱᱚᱜ ᱚᱭ ᱛᱤᱦᱤᱧ ᱥᱚᱢᱵᱟᱨ ᱛᱚ ᱦᱚᱞᱟ ᱢᱟᱱᱫᱷᱮᱨ ᱡᱟᱦᱟᱸᱼᱼ ᱯᱟᱨᱚᱢ ᱟᱠᱟᱱ ᱥᱳᱢᱵᱟᱨ ᱩᱱ ᱦᱤᱞᱳᱜ ᱞᱮ ᱡᱚᱢ ᱠᱮᱫᱟ ᱟᱞᱮ ᱦᱚᱸᱼᱼ
ᱦᱳᱭ ᱦᱳᱭ ᱡᱮᱦᱮᱛᱩ ᱟᱵᱚ ᱚᱱᱟ ᱥᱟᱶᱛᱟ ᱥᱚᱢᱟᱡᱽ ᱠᱚᱫᱚ ᱨᱤᱛᱤ ᱱᱤᱛᱤ ᱠᱚᱫᱚ ᱢᱮᱱᱟᱜ ᱛᱟᱵᱚᱱ ᱜᱮᱭᱟ ᱛᱚ᱾ ᱚᱱᱟᱛᱮ ᱚᱱᱟ ᱠᱚᱫᱚ ᱠᱚᱨᱟᱣ ᱦᱩᱭᱩᱜ ᱠᱟᱱ ᱜᱮᱭᱟ᱾ ᱵᱟᱠᱷᱟᱱ ᱱᱤᱛᱚᱜ ᱟᱭᱢᱟ ᱧᱮᱞᱚᱜ ᱠᱟᱱᱟ ᱱᱚᱜ-ᱚᱭ ᱡᱮᱢᱚᱱ ᱵᱟᱦᱟᱜ ᱠᱟᱱᱟ᱾ ᱥᱮ ᱵᱟᱯᱞᱟ ᱠᱚ ᱵᱟᱯᱞᱟ ᱚᱲᱟᱜ᱾ ᱦᱩᱭᱩᱜ ᱠᱟᱱ ᱛᱟᱵᱚᱱ ᱜᱮᱭᱟ ᱚᱱᱟ ᱠᱚᱨᱮ ᱦᱚᱸᱚᱸ ᱯᱨᱟᱭ ᱦᱟᱸᱜ ᱰᱤᱡᱮ ᱦᱤᱡᱩᱜ ᱠᱟᱱᱟ ᱦᱟᱸᱜ ᱰᱤᱡᱮ ᱞᱟᱜᱽᱲᱮᱜ ᱠᱟᱱ ᱛᱟᱵᱚᱱᱟ ᱦᱟᱸᱜ᱾
ᱜᱚᱝᱠᱮ ᱱᱚᱣᱟ ᱠᱚ ᱟᱯᱮ ᱥᱮᱫ ᱫᱚ ᱛᱤᱱᱟᱹᱜ ᱴᱟ ᱢᱮᱱᱟᱜ-ᱟ?
ᱦᱮᱸ ᱜᱚᱢᱠᱮ ᱢᱤᱫᱴᱮ ᱠᱟᱛᱷᱟ ᱞᱤᱧ ᱞᱟᱹᱭᱫᱟ᱾ ᱛᱚ ᱟᱞᱮ ᱡᱮᱛᱮᱭᱟ ᱟᱹᱛᱳᱴᱟᱜ ᱢᱮᱱᱟᱜ ᱛᱟᱞᱮᱭᱟ ᱦᱮᱸ ᱥᱮ ᱵᱟᱝᱟ ᱦᱮᱸ᱾ ᱛᱚᱻ ᱚᱱᱟ ᱟᱹᱛᱩ ᱨᱮᱢᱟ ᱟᱹᱰᱤ ᱠᱚᱢ ᱜᱮ ᱚᱲᱟᱜ ᱢᱮᱱᱟᱜ-ᱟ ᱞᱮᱠᱷᱟ ᱞᱮᱠᱷᱟ ᱜᱮᱞ ᱢᱤᱫ ᱜᱮᱞᱵᱟᱨ ᱚᱱᱠᱟ ᱢᱮᱱᱟᱜ-ᱟ᱾ ᱚᱱᱟ ᱠᱷᱚᱱ ᱡᱟᱹᱥᱛᱤ ᱫᱚ ᱵᱟᱹᱱᱩᱜ ᱛᱟᱞᱮᱭᱟ ᱛᱚ ᱡᱟᱦᱟᱸ ᱵ᱾ᱤᱱ ᱞᱟᱹᱭ ᱠᱮᱫᱟ ᱡᱮ᱾ ᱰᱤᱡᱮ ᱫᱟᱠᱚ ᱤᱭᱟᱹ ᱦᱮᱸ ᱦᱮᱸ ᱥᱮ ᱵᱟᱝ ᱚᱱᱟ ᱪᱮᱛᱟᱱ ᱫᱚ᱾ ᱚᱠᱚᱭᱟᱜ ᱩᱱᱟᱹᱜ ᱨᱟᱹᱥᱠᱟᱹ ᱛᱟᱦᱮᱱ ᱛᱟᱠᱚᱣᱟ᱾ ᱟᱵᱚ ᱞᱮᱠᱟᱱ ᱡᱩᱣᱟᱹᱱ ᱠᱚᱣᱟᱜ ᱦᱮᱸ ᱥᱮ ᱵᱟᱝ ᱟᱭᱳ ᱵᱟᱵᱟ ᱞᱮᱠᱟ᱾ ᱠᱚ ᱥᱮ ᱯᱟᱹᱦᱤᱞ ᱦᱟᱯᱲᱟᱢ ᱠᱚ ᱩᱱᱠᱩᱣᱟᱜ ᱫᱚ ᱩᱱᱟᱹᱜ ᱨᱟᱹᱥᱠᱟᱹ ᱫᱚ ᱵᱟᱝ ᱛᱟᱦᱮᱱᱟᱚ᱾ ᱛᱚ ᱦᱮᱸᱥᱮ ᱛᱚ ᱮᱠᱮ ᱟᱛᱳ ᱦᱚᱸ ᱦᱩᱰᱤᱧ ᱜᱮᱛ ᱞᱮᱭᱟ ᱟᱨ᱾ ᱡᱩᱣᱟᱹᱱ ᱠᱚᱲᱟ-ᱠᱩᱲᱤ ᱢᱟ ᱵᱟᱹᱱᱩᱜ ᱠᱚᱜᱮᱭᱟ᱾ ᱟᱹᱞᱤᱧ ᱢᱮᱱᱟᱜ ᱞᱤᱧᱟᱹ ᱟᱨ ᱢᱤᱫᱴᱮᱱ ᱵᱟᱨᱭᱟ ᱢᱮᱱᱟᱜ ᱠᱚᱣᱟ ᱟᱨ ᱵᱟᱫᱽ ᱵᱟᱹᱠᱤ ᱫᱚ᱾ ᱟᱹᱰᱤ ᱠᱚ ᱦᱩᱰᱤᱧ ᱜᱮᱭᱟ ᱟᱹᱰᱤ ᱦᱩᱰᱤᱧ ᱢᱟᱱᱮ ᱟᱹᱰᱤ ᱦᱩᱰᱤᱧ ᱜᱮᱭᱟ᱾ ᱚᱠᱟ ᱯᱮ ᱯᱩᱱ ᱥᱮᱨᱢᱟ ᱜᱟᱱ ᱠᱚ ᱦᱩᱭᱩᱜ ᱠᱟᱱᱟ᱾ ᱛᱚ ᱩᱱᱠᱩ ᱫᱚ ᱚᱱᱟ ᱠᱚᱫᱚ ᱵᱟᱠᱚ ᱵᱟᱲᱟᱭᱟ ᱛᱚ ᱚᱱᱟ ᱰᱤᱡᱮ ᱤᱭᱟᱹ ᱠᱚᱫᱚ᱾ ᱛᱚ ᱟᱞᱮ ᱟ ᱟᱹᱛᱩ ᱠᱚᱨᱮ ᱫᱚ ᱱᱚᱣᱟ ᱠᱚᱫᱚ ᱵᱟᱝ ᱦᱩᱭᱩᱜ ᱛᱟᱞᱮ ᱜᱮᱭᱟ ᱞᱟᱹᱭ ᱞᱮᱠᱷᱟᱱ ᱫᱚ᱾ ᱟᱫᱚ ᱡᱟ ᱦᱩᱭᱩᱜ-ᱟ ᱚᱱᱮ ᱛᱩᱢᱫᱟᱜ ᱴᱟᱢᱟᱠ ᱟᱛᱮᱫ ᱜᱮ᱾
ᱢᱟᱱᱮ ᱛᱩᱢᱫᱟ ᱴᱟᱢᱟᱠ ᱠᱚ ᱛᱮᱜᱮ ᱮᱱᱮᱡ ᱵᱟᱲᱮᱫ ᱛᱟᱦᱮᱸᱜ-ᱟ᱾
ᱦᱮᱸ ᱟᱞᱮ ᱫᱚ ᱮᱠᱫᱚᱢ ᱛᱩᱢᱫᱟᱜ ᱴᱟᱢᱟᱠ ᱟᱛᱮᱫ ᱜᱮ ᱟᱫᱚ ᱵᱟᱹᱱᱩᱜ ᱠᱚᱣᱟ᱾ ᱡᱮ ᱚᱱᱠᱟ ᱡᱩᱣᱟᱹᱱ ᱠᱚ ᱡᱮ ᱡᱩᱣᱟᱹᱱ ᱠᱚ ᱛᱟᱦᱮᱸ ᱞᱮᱠᱷᱟᱱ ᱦᱚᱭᱛᱳ ᱚᱱᱟ ᱠᱚ ᱪᱮᱛᱟᱱ ᱠᱚ ᱨᱟᱹᱥᱠᱟᱹ ᱠᱮᱭᱟ ᱢᱮᱱᱠᱷᱟᱱ ᱟᱞᱮ ᱫᱚ ᱵᱟᱞᱮ ᱠᱩᱥᱤ ᱪᱤᱭᱟᱜ ᱜᱮ ᱥᱟᱹᱨᱤ ᱠᱟᱛᱷᱟ ᱫᱚ ᱯᱟᱹᱦᱤᱞ ᱠᱷᱚᱱ ᱦᱮᱡ ᱦᱮᱡ ᱟᱠᱟᱱᱟ ᱥᱮ ᱛᱩᱢᱫᱟᱹᱜ ᱴᱟᱢᱟᱠ ᱟᱛᱮ ᱱᱮᱛᱟᱨ ᱦᱚᱸ ᱟᱫᱚ ᱚᱱᱟ ᱾ ᱠᱚᱜᱮ ᱢᱮᱱᱟᱜ ᱜᱮᱭᱟ ᱟᱞᱮ ᱴᱷᱮᱱ ᱫᱚ᱾
ᱡᱟᱣ ᱟᱵᱚᱣᱟᱜ ᱥᱟᱶᱛᱟ ᱥᱚᱢᱟᱡᱽ ᱨᱮᱱᱟᱜ ᱡᱮ ᱛᱩᱢᱫᱟ ᱴᱟᱢᱟᱠ ᱢᱮᱱᱟᱜ ᱛᱟᱵᱚᱱᱟ ᱵᱟᱠᱟ ᱟᱭᱢᱟ ᱟᱭᱢᱟ ᱡᱟᱭᱜᱟ ᱨᱮ ᱯᱨᱟᱭ ᱤᱧ ᱦᱚᱧ ᱪᱟᱞᱟᱣ ᱵᱟᱲᱟ ᱟᱠᱟᱱᱟ ᱵᱷᱡᱽᱡᱚᱢ ᱥᱮ ᱵᱟᱦᱟ ᱠᱚᱜᱮ᱾ ᱪᱟᱞᱟᱣ ᱵᱟᱲᱟ ᱦᱩᱭ ᱟᱠᱟᱱᱟ ᱧᱮᱞ ᱦᱤᱡᱩᱜ ᱠᱟᱱᱟ᱾ ᱵᱟᱝᱢᱟ ᱵᱟᱦᱟ ᱠᱚᱨᱮ ᱦᱚᱸ ᱟᱵᱚᱣᱟᱜ ᱡᱮᱱᱚ ᱥᱟᱯᱟᱵ ᱛᱟᱵᱚᱱ᱾ ᱩᱲᱫᱚ ᱜᱮᱧᱡᱤ ᱠᱚᱛᱮ ᱜᱮᱵᱚᱱ ᱪᱟᱞᱟᱜ ᱢᱟ ᱮᱠᱮᱱ ᱡᱟᱸᱜᱟ ᱛᱮ ᱡᱟᱦᱮᱨ ᱵᱚᱱ ᱵᱚᱞᱚᱜ ᱢᱟ᱾ ᱚᱱᱟ ᱠᱚᱦᱚᱸ ᱟᱹᱛᱷᱟᱹᱱ ᱡᱟᱭᱜᱟᱨᱮ ᱧᱮᱞᱚᱜ ᱠᱟᱱᱟ ᱵᱟᱝᱢᱟ ᱥᱩᱴ ᱵᱩᱴ ᱟᱛᱮᱜ ᱠᱚ ᱪᱟᱞᱟᱜ ᱠᱟᱱ ᱛᱟᱵᱚᱱᱟ᱾ ᱛᱚ ᱚᱸᱰᱮ ᱠᱷᱚᱱᱜᱮ᱾ ᱵᱟᱦᱟ ᱯᱨᱚᱥᱟᱫ ᱥᱮ ᱟᱵᱚᱣᱟᱜ ᱵᱷᱳᱜᱽ ᱯᱨᱚᱥᱟᱫᱽ ᱥᱳᱲᱮ ᱠᱚ ᱡᱚᱢ ᱵᱟᱲᱟ ᱠᱟᱛᱮ ᱠᱚ ᱦᱤᱡᱩᱜ-ᱟ ᱛᱚ᱾ ᱚᱱᱮ ᱡᱮ ᱟᱵᱚ ᱟᱵᱚ ᱛᱮᱜᱮ ᱵᱚᱱ ᱵᱟᱹᱲᱤᱡ ᱤᱫᱤᱭᱮᱫ ᱛᱟᱵᱚᱱᱟ ᱚᱱᱟ ᱠᱚ ᱦᱚᱲ ᱠᱟᱹᱴᱤᱡ ᱵᱟᱠᱚ ᱵᱩᱡᱮ ᱛᱟᱵᱚᱱᱟ᱾
ᱦᱮᱸ ᱦᱮᱸ ᱧᱮᱞ ᱵᱚᱱ ᱟᱵᱚ ᱢᱟᱱ᱾ ᱡᱩᱣᱟᱹᱱ ᱟᱠᱟᱱᱟᱵᱚᱱ ᱦᱮᱸᱥᱮ ᱱᱤᱛᱚᱜᱵᱚᱱ ᱵᱟᱲᱟᱭᱟ ᱡᱮ ᱟᱵᱚᱣᱟᱜ ᱥᱟᱶᱛᱟ ᱟᱵᱚ ᱪᱤᱠᱟᱹᱛᱮ ᱨᱩᱠᱷᱤᱭᱟᱹᱟᱹ ᱦᱩᱭᱩᱜ ᱛᱟᱵᱚᱱᱟ ᱦᱮᱸ ᱥᱮ ᱵᱟᱝ᱾ ᱟᱫᱚ ᱟᱵᱚ ᱞᱮᱠᱟᱱ ᱡᱩᱣᱟᱹᱱ ᱠᱚᱜᱮ ᱡᱩᱫᱤ ᱵᱟᱠᱚ ᱥᱮᱬᱟ ᱞᱮᱫᱟ ᱛᱚ ᱟᱵᱚ ᱠᱷᱚᱱ ᱡᱟᱦᱟᱸᱭ ᱠᱚ ᱦᱟᱯᱮᱱ ᱫᱤᱱ ᱨᱮᱱ ᱟᱵᱚ᱾ ᱟᱵᱚᱨᱮᱱ ᱡᱟᱦᱟᱸᱭ ᱠᱚ ᱦᱤᱡᱩᱜ ᱠᱟᱱᱟ ᱛᱟᱭᱱᱚᱢ ᱨᱮ᱾ ᱩᱱᱠᱩ ᱠᱟᱹᱴᱤᱡ ᱠᱟᱹᱴᱤᱡ ᱢᱟᱹᱭ ᱵᱟᱹᱵᱩ ᱛᱮᱠᱚ ᱪᱮᱫ ᱠᱚ ᱥᱮᱬᱟᱭᱟ ᱦᱮᱸ ᱥᱮ ᱵᱟᱝ᱾ ᱛᱚ ᱟᱵᱚ ᱜᱮᱛᱚ ᱦᱚᱨ ᱰᱟᱦᱟᱨ ᱫᱚ ᱩᱫᱩᱜ ᱨᱮᱱ ᱦᱚᱲ ᱫᱚ ᱟᱨ ᱟᱵᱚᱜᱮ ᱡᱩᱫᱤ ᱵᱚᱱ ᱱᱚᱝᱠᱟᱭᱟ ᱛᱟᱦᱚᱞᱮ ᱛᱚ ᱡᱚᱛᱚ ᱜᱮ ᱵᱮᱨᱵᱟᱫᱽ ᱪᱟᱵᱟᱜ-ᱟ ᱥᱮ᱾
ᱦᱳᱭ ᱟᱨ ᱟᱭᱢᱟ ᱚᱱᱠᱟ ᱵᱟᱯᱞᱟ ᱚᱲᱟᱜ ᱠᱚᱨᱮᱦᱚᱸ ᱧᱮᱞᱚᱜ ᱠᱟᱱᱟ ᱵᱟᱝᱢᱟ᱾ ᱞᱟᱦᱟ ᱛᱮᱱᱟᱜ ᱵᱟᱯᱞᱟ ᱫᱚ ᱛᱤᱱᱟᱹᱜ ᱢᱚᱸᱡᱽ ᱥᱮᱫᱟᱭ ᱫᱚ ᱟᱞᱮ ᱥᱮᱫ ᱦᱚᱸ᱾ ᱠᱚ ᱞᱟᱹᱭᱟ ᱦᱟᱲᱟᱢ ᱵᱟᱵᱟ ᱛᱟᱠᱚ ᱥᱮ ᱜᱚ-ᱵᱟᱵᱟ ᱛᱟᱠᱚ ᱠᱚ ᱞᱟᱹᱭ ᱠᱮᱫᱟ ᱡᱮ ᱾ ᱯᱟᱸᱪ ᱫᱤᱱ ᱥᱮ ᱥᱟᱛ ᱫᱤᱱ ᱫᱷᱚᱨᱮ ᱠᱚ ᱵᱟᱯᱞᱟ ᱾ ᱚᱱᱟ ᱦᱚᱛᱮᱪ ᱛᱮ ᱱᱮᱛᱟᱨ ᱫᱚ ᱦᱟᱸᱜ ᱵᱚᱦᱩᱴᱟ ᱯᱚᱨᱤᱵᱚᱨᱛᱚᱱ ᱠᱟᱱᱟ ᱚᱱᱟ ᱠᱷᱟᱹᱛᱤᱨ ᱢᱤᱫ ᱫᱤᱱ ᱨᱮᱜᱮ ᱡᱚᱛᱚ ᱠᱤᱪᱷᱩ ᱦᱩᱭᱩᱜ ᱠᱟᱱᱟ ᱾ ᱛᱟᱯᱚᱨᱮ ᱥᱮᱫᱟᱭ ᱫᱚᱦᱟᱸᱜ ᱢᱟᱱᱮ ᱰᱤᱡᱮ ᱠᱚᱫᱚ ᱵᱟᱝ ᱛᱟᱦᱮᱸ ᱞᱮᱱᱟ ᱛᱚ ᱩᱱ ᱫᱚ ᱦᱟᱸᱜ ᱴᱟᱢᱟᱠ ᱛᱩᱢᱫᱟᱹᱜ ᱛᱮᱜᱮ ᱠᱚ ᱮᱱᱮᱡ ᱥᱮᱛᱟᱭᱮᱫ ᱛᱟᱦᱮᱸᱫ ᱨᱟᱹᱥᱠᱟᱹ ᱨᱮᱱᱟᱜ ᱨᱟᱹᱥᱠᱟᱹ ᱨᱮᱱᱟᱜ ᱡᱟᱹᱛ ᱛᱟᱦᱮᱸ ᱞᱮᱱᱟ ᱛᱚ ᱟᱫᱚ ᱱᱤᱛᱚᱜ ᱫᱚ ᱧᱮᱞᱚᱜ ᱠᱟᱱᱟᱜ ᱩᱱᱟᱹᱜᱴᱟ ᱨᱟᱹᱥᱠᱟᱹ ᱫᱚ ᱦᱟᱸᱜ ᱪᱟᱵᱟ ᱦᱮᱡ ᱠᱟᱱᱟ ᱾ ᱦᱳᱭᱛᱳ ᱚᱱᱠᱟ ᱵᱟᱹᱵᱩ ᱢᱟᱹᱭ ᱛᱟᱠᱚ ᱡᱚᱛᱚ ᱱᱤᱛ ᱫᱚ ᱡᱩᱣᱟᱹᱱ ᱡᱩᱣᱟᱹᱱ ᱠᱚᱜᱮ ᱛᱚ ᱦᱚᱭᱛᱚ ᱩᱱᱠᱩ ᱦᱚᱭᱛᱚ ᱚᱞᱚᱜ ᱯᱟᱲᱦᱟᱜ ᱠᱷᱟᱹᱛᱤᱨ ᱟᱛᱳ ᱫᱤᱥᱚᱢ ᱵᱟᱝ ᱠᱷᱟᱹᱛᱤᱨ ᱛᱮᱦᱟᱸᱜ ᱩᱱᱟᱹᱜᱴᱟ ᱫᱚ ᱦᱟᱸᱜ ᱵᱟᱠᱚ ᱥᱮᱬᱟᱣ ᱟᱠᱟᱫ ᱛᱟᱵᱚᱱᱟ ᱦᱟᱸᱜ ᱨᱩᱯ ᱠᱚ ᱥᱮᱨᱮᱧ ᱠᱚ ᱛᱚ ᱚᱱᱟ ᱠᱷᱟᱹᱛᱤᱨ ᱛᱮ ᱦᱟᱸᱜ ᱵᱤᱥ ᱵᱤᱥᱤᱨ ᱵᱷᱟᱜ ᱧᱮᱞᱚᱜ ᱠᱟᱱᱟ ᱰᱤᱡᱮ ᱠᱚᱛᱮ ᱠᱚ ᱮᱱᱮᱡ ᱵᱟᱲᱟᱭᱮᱫ ᱛᱟᱵᱚᱱᱟ ᱾
ᱦᱳᱭ ᱜᱚᱢᱠᱮ ᱾ ᱛᱚ ᱚᱱᱟ ᱵᱟᱝ ᱥᱮᱬᱟ ᱫᱚ ᱦᱟᱸᱜ ᱤᱭᱟᱹ ᱠᱟᱱᱟ ᱠᱟᱛᱷᱟ ᱠᱟᱱᱟ ᱠᱟᱨᱚᱱ ᱟᱨ ᱧᱮᱞ ᱧᱟᱛ ᱧᱮ, ᱱᱮᱛᱟᱨ ᱫᱚ ᱧᱮᱞ ᱧᱟᱢᱚᱜ ᱠᱟᱱᱟ ᱪᱮᱫᱠᱟ ᱡᱮ ᱟᱵᱚ ᱡᱚᱠᱷᱚᱱ ᱵᱚᱱ ᱠᱟᱹᱴᱤᱡ ᱠᱷᱚᱱ ᱜᱮ ᱟᱥᱛᱮ ᱟᱥᱛᱮ ᱵᱚᱱ ᱢᱟᱨᱟᱝ ᱪᱟᱞᱟᱜ ᱠᱟᱱᱟ ᱦᱮᱸ ᱥᱮ ᱵᱟᱝ ᱦᱮᱸ ᱟᱵᱚᱨᱮᱱ ᱚᱲᱟᱜ ᱦᱚᱲ ᱦᱚᱸ ᱟᱫᱚ ᱟᱹᱰᱤ ᱵᱟᱦᱨᱮ ᱥᱮᱫ ᱠᱚ ᱯᱟᱲᱦᱟᱣ ᱠᱚ ᱵᱷᱮᱡᱟ ᱾ ᱵᱚᱱᱟ ᱦᱮᱸᱥᱮ ᱛᱚ ᱟᱫᱚ ᱡᱟᱦᱟᱸ ᱛᱤᱥ ᱠᱚᱨᱮᱢ ᱦᱤᱡᱩᱜ ᱠᱟᱱᱟ ᱾ ᱦᱚᱳᱭ ᱚᱱᱠᱟ ᱜᱚᱨᱚᱢ ᱨᱮ ᱥᱮ ᱱᱚᱝᱠᱟ ᱡᱟᱦᱟᱱᱟᱜ ᱪᱷᱩᱴᱤ ᱠᱚᱨᱮ ᱟᱨᱠᱤ ᱢᱟᱱᱮ ᱾ ᱤᱭᱟᱹᱨᱮ ᱛᱚ ᱩᱱ ᱚᱠᱛᱚ ᱫᱚ ᱡᱟᱦᱟᱱᱟᱜ ᱡᱩᱫᱤ ᱵᱟᱦᱟ ᱥᱚᱨᱦᱟᱭ ᱦᱚᱸ ᱵᱟᱝ ᱦᱩᱭᱩᱜᱼᱟ ᱩᱱᱫᱚ ᱟᱫᱚ ᱩᱱᱤ ᱫᱚ ᱪᱤᱠᱟᱹᱛᱮ ᱥᱮᱬᱟᱭᱟᱭ ᱦᱮᱸ ᱥᱮ ᱵᱟᱝ ᱛᱚ ᱟᱭᱟᱜ ᱥᱟᱶᱛᱟ ᱱᱤᱭᱟᱹ ᱪᱮᱫ ᱦᱚᱸ ᱵᱟᱢ ᱵᱩᱡᱽ ᱫᱟᱲᱮᱭᱟᱜ ᱠᱟᱱᱟ ᱩᱱᱤ ᱫᱚ ᱟᱫᱚ ᱚᱱᱟ ᱫᱚ ᱠᱳᱱᱳ ᱞᱟᱹᱭ ᱵᱟᱝ ᱜᱟᱱᱚᱜᱼᱟ ᱠᱤᱱᱛᱩ ᱢᱮᱱᱠᱷᱟᱱ ᱦᱮᱸ ᱾ ᱡᱮ ᱥᱮᱬᱟ ᱨᱮᱱᱟᱜ ᱡᱩᱫᱤ ᱤᱪᱪᱷᱟᱹ ᱛᱟᱦᱮᱱ ᱛᱟᱢᱟ ᱟᱢ ᱫᱚᱢ ᱥᱮᱬᱟᱭ ᱜᱮᱭᱟ ᱡᱟᱦᱟᱸ ᱞᱮᱠᱟ ᱠᱟᱛᱮᱫ ᱨᱮᱦᱚᱸ
ᱦᱳᱭ ᱟᱫᱚ ᱚᱝᱠᱟ ᱥᱮᱫᱟᱭ ᱦᱟᱯᱲᱟᱢ ᱠᱚ ᱨᱩᱥᱤᱠᱤᱭᱟᱹ ᱠᱚ ᱵᱚᱸᱜᱟ ᱛᱟᱞᱟ ᱵᱟᱲᱟ ᱠᱟᱱᱟ ᱦᱟᱸᱜ ᱾ ᱟᱫᱚ ᱛᱟᱦᱚᱞᱮ ᱳᱭ ᱢᱤᱫᱴᱮᱱ ᱵᱟᱭᱨᱟ ᱢᱮᱱᱟᱜ ᱠᱚᱣᱟ ᱟᱨ ᱱᱮᱛᱟᱨ ᱨᱮᱱ ᱢᱟ ᱚᱱᱠᱟ ᱵᱟᱠᱚ ᱵᱟᱲᱟᱭᱟ ᱛᱟᱦᱞᱮ ᱩᱱᱠᱩ ᱠᱚᱣᱟᱜ ᱱᱩᱠᱩ ᱥᱟᱶᱛᱮ ᱠᱷᱟᱯ ᱵᱟᱝ ᱠᱷᱟᱜᱼᱟ ᱾ ᱛᱟᱦᱚᱞᱮ ᱩᱱᱠᱩ ᱛᱚ ᱦᱟᱜᱸ ᱱᱤᱛᱚᱜ ᱫᱚ ᱦᱟᱸᱜ ᱵᱟᱠᱚ ᱨᱩ ᱵᱟᱲᱟᱭ ᱮᱫᱟ ᱥᱮ ᱟᱫᱚ ᱚᱱᱟ ᱠᱷᱟᱹᱛᱤᱨ ᱾